ᱚ ᱦᱮᱞᱳᱣ,
ᱦᱮᱸ ᱞᱟᱹᱭᱵᱮᱱ᱾
ᱦᱮᱸᱻ ᱟᱹᱰᱤ ᱧᱤᱫᱟ. ᱭᱱᱟ,
ᱦᱮᱸ ᱦᱮᱸ
ᱦᱩᱸ ᱪᱟᱥ ᱫᱚ ᱚᱠᱟ ᱞᱮᱠᱟ ᱠᱚ ᱪᱟᱥᱟ? ᱦᱮᱸ ᱢᱤᱫᱴᱟᱝ ᱠᱩᱠᱞᱤ ᱢᱮᱱᱟᱜᱼᱟ᱾
ᱦᱮᱸ ᱪᱟᱥ ᱵᱚᱞᱛᱮ ᱟᱫᱚ ᱪᱮᱫ ᱪᱟᱥ ᱵᱮᱱ ᱞᱟᱹᱭ ᱩᱪᱚᱭᱮᱫᱟ ᱟᱫᱚ ᱚᱱᱠᱟᱜᱮ ᱪᱟᱥ ᱫᱚ ᱡᱚᱛᱚ ᱨᱚᱠᱚᱢ
ᱦᱩᱲᱩ ᱠᱚ ᱥᱮ ᱡᱟ
ᱦᱩᱲᱩ
ᱦᱚᱭ ᱦᱩᱲᱩ ᱠᱚ,
ᱦᱩᱲᱩ ᱫᱚ ᱱᱟᱦᱟᱜ ᱳᱭ ᱵᱟᱹᱭᱥᱟᱹᱠᱷ ᱥᱮ ᱳᱭ ᱡᱷᱮᱸᱴ ᱵᱟᱹᱭᱥᱟᱹᱠᱷ ᱵᱚᱸᱜᱟ ᱮᱨ ᱟᱯᱷᱚᱨ ᱦᱩᱭᱩᱜ ᱛᱟᱦᱮᱸᱱᱟ᱾ ᱫᱤᱭᱮ ᱚᱱᱟᱜ ᱜᱮ
ᱦᱩᱲᱩ ᱚᱢᱚᱱ ᱠᱟᱛᱮᱜ ᱜᱟᱹᱪᱷᱤ ᱡᱟᱦᱟᱸ ᱫᱚ ᱜᱟᱹᱪᱷᱤ ᱦᱳᱭ ᱜᱮ ᱜᱟᱹᱪᱷᱤ ᱚᱱᱟᱜᱮ ᱱᱤᱛᱚᱜ ᱫᱚ ᱫᱟᱜ ᱠᱷᱮᱛ ᱠᱚᱨᱮ ᱞᱟᱜᱟᱣ ᱠᱟᱛᱮᱫ ᱟᱫᱚ ᱚᱱᱟ ᱦᱟᱸᱜ ᱛᱩᱫ ᱵᱟᱲᱟ ᱠᱟᱛᱮᱫ ᱯᱷᱮᱨ ᱟᱨᱦᱚ ᱥᱤ ᱠᱟᱛᱮᱫ ᱯᱷᱮᱨ ᱨᱚᱦᱚᱭ ᱦᱩᱭᱩᱜ ᱛᱟᱦᱮᱸᱱᱟ᱾
ᱟᱨᱦᱚᱸ
ᱟᱨ ᱟᱫᱚ ᱨᱚᱦᱚᱭ ᱪᱮᱫ ᱞᱮᱠᱟ ᱪᱚ?
ᱨᱚᱦᱚᱭ ᱫᱚ ᱦᱟᱸᱜ ᱱᱚᱝᱠᱟ ᱥᱟᱵ ᱠᱟᱜ ᱵᱮᱱ ᱜᱟᱹᱪᱷᱤ ᱛᱚᱞᱟ ᱛᱚ ᱢᱮᱱᱟᱜᱼᱟ ᱛᱚᱞᱟᱨᱮ ᱦᱮᱞᱟᱣ ᱠᱟᱛᱮᱜ ᱦᱳᱭ ᱚᱱᱜᱟᱱ ᱛᱩᱫ ᱠᱮᱫᱟ ᱛᱩᱫ ᱠᱟᱛᱮᱫ ᱵᱟ ᱢᱤᱫ ᱦᱚᱭᱛᱚ ᱚᱱᱮ ᱡᱟᱦᱟᱸ ᱛᱤᱛᱮ ᱛᱩᱫ ᱦᱩᱭᱩᱜᱼᱟ ᱵᱟᱱᱟᱨ ᱛᱤᱛᱮ ᱠᱮ ᱠᱮᱣ ᱫᱚ ᱢᱤᱫ ᱛᱤ ᱛᱮᱠᱚ ᱛᱩᱫᱟ ᱫᱩᱲᱩᱵ ᱵᱟᱲᱟ ᱚᱠᱚᱭ ᱮᱸᱜᱚᱫ ᱠᱟᱛᱮᱫ ᱡᱟᱨ ᱡᱮᱢᱚᱱ ᱟ ᱟᱫᱚ ᱚᱱᱟ ᱛᱩᱫ ᱠᱟᱛᱮ ᱡᱟᱦᱟ ᱟᱹᱨᱩᱵ ᱚᱱᱟ ᱦᱟᱞᱠᱟ ᱱᱟᱥᱮ ᱱᱟᱥᱮ ᱟᱹᱨᱩᱵ ᱯᱷᱟᱨᱪᱟ ᱠᱟᱛᱮᱫ ᱢᱤᱫᱴᱟᱝ ᱢᱤᱫᱴᱟᱝ ᱟᱹᱴᱤᱭᱟᱠᱚ ᱡᱟᱦᱟᱸ ᱫᱚ ᱚᱱᱟ ᱟᱹᱴᱤ ᱠᱚ ᱛᱚᱞ ᱠᱮᱫ ᱜᱮ ᱚᱱᱟ ᱟᱵᱟᱨ ᱠᱷᱮᱛ ᱡᱟᱦᱟᱸ ᱞᱚᱥᱚᱜ ᱦᱩᱭᱮᱱ ᱜᱮ ᱦᱳᱭᱥᱮ ᱟᱨ ᱚᱱᱟ ᱞᱚᱥᱚᱫ ᱠᱟᱛᱮᱜ ᱚᱱᱟ ᱜᱟᱹᱪᱷᱤ ᱫᱚ ᱦᱟᱸᱜ ᱦᱟᱸᱰᱮ ᱱᱟᱰᱮ ᱠᱚ ᱫᱚᱦᱚ ᱠᱮᱫ ᱜᱮ ᱟᱨ ᱟᱹᱜᱩ ᱵᱟᱲᱟ ᱠᱟᱛᱮᱫ ᱟᱫᱚ ᱚᱱᱟ ᱜᱟᱹᱪᱷᱤ ᱛᱤ ᱡᱟᱦᱟᱸ ᱚᱱᱟ
ᱚᱸ ᱦᱚᱸ
ᱱᱟ ᱟᱹᱴᱤ ᱜᱮ ᱢᱤᱫᱴᱟᱝ ᱢᱤᱫᱴᱟᱝ ᱞᱟᱲᱟ ᱵᱟᱲᱟ ᱠᱟᱛᱮᱫ ᱟᱫᱚ ᱩᱱᱟᱹᱜ ᱡᱟᱦᱟᱸ ᱨᱮᱦᱮᱫ ᱢᱮᱱᱟᱜ ᱫᱚ ᱨᱮᱦᱮᱫ ᱡᱟᱦᱟᱸ ᱥᱮᱱ ᱛᱟᱦᱮᱱᱟ ᱜᱟᱹᱪᱷᱤ ᱨᱮᱭᱟᱜ ᱚᱱᱟ ᱨᱮᱦᱮᱫ ᱯᱟᱥᱴᱟ ᱥᱮᱱ ᱜᱮ ᱵᱤᱫ ᱦᱩᱭᱩᱜ ᱫᱚᱢᱮ ᱜᱟᱱ ᱫᱚ ᱵᱟᱝ ᱡᱮ ᱥᱟᱵᱚᱞ ᱟᱛᱮᱫ ᱵᱤᱫ ᱫᱤᱭᱮ ᱚᱱᱠᱟ ᱦᱚᱸ ᱵᱟᱝ ᱛᱤ ᱛᱮ ᱦᱩᱸ ᱡᱟᱦᱟᱸ ᱫᱚ ᱱᱟᱥᱮ ᱱᱟᱥᱮ ᱛᱤᱛᱮ ᱜᱟᱹᱰᱭᱟᱹ ᱤᱫᱤ ᱞᱮᱠᱷᱟᱱ ᱜᱮ
ᱦᱳᱭ ᱟᱪᱪᱷᱟ ᱤᱭᱟᱹ ᱨᱚᱦᱚᱭ ᱫᱚᱞᱤᱧ ᱨᱚᱦᱚᱭ ᱵᱟᱲᱟ ᱟᱠᱟᱫ ᱜᱮᱭᱟ ᱢᱟᱱᱮ ᱫᱚ ᱚᱱᱟ ᱜᱮᱠᱚ ᱢᱮᱱᱟ ᱮᱦᱚᱵ ᱫᱚᱠᱚ ᱛᱚᱲᱟᱭᱟ᱾
ᱦᱮᱸ᱾
ᱤᱱᱟᱹ ᱯᱚᱨᱮ ᱚᱱᱟ ᱛᱚᱲᱟ ᱦᱩᱭ ᱯᱚᱨᱮ ᱚᱱᱟ ᱫᱚ ᱜᱟᱹᱪᱷᱭᱟᱹ
ᱦᱮᱸ
ᱤᱱᱟᱹ ᱯᱚᱨᱮ ᱚᱱᱟ ᱱᱟᱦᱟᱜ ᱚᱱᱟ ᱨᱚᱦᱚᱭ ᱢᱟᱱᱮ ᱪᱮᱫ ᱠᱚ ᱢᱮᱱᱟ ᱚᱱᱟ ᱡᱟᱦᱟᱸ ᱛᱚᱲᱟ ᱛᱟᱦᱮᱱᱟ ᱚᱱᱟ ᱢᱤᱫ-ᱢᱤᱫᱴᱟᱝ ᱠᱟᱛᱮᱫ ᱵᱟᱨᱭᱟ ᱠᱟᱛᱮᱫ ᱚᱱᱟᱠᱚ ᱨᱚᱦᱚᱜ ᱤᱭᱟᱹᱭᱟ
ᱦᱮᱸ ᱦᱮᱸ ᱢᱟᱱᱮ ᱡᱟᱦᱟᱸ ᱛᱤ ᱛᱮ ᱵᱟᱝ ᱛᱩᱫᱩᱜ ᱠᱟᱱᱟ ᱚᱱᱟ ᱡᱟᱦᱟᱸ ᱛᱤ ᱢᱤᱫ ᱴᱤᱡ ᱥᱟᱵ ᱮᱱᱟ ᱚᱱᱟ ᱫᱚ ᱦᱟᱞᱟ ᱠᱚ ᱢᱮᱛᱟᱜ ᱛᱟᱦᱮᱸᱫ ᱢᱤᱫ ᱦᱟᱞᱟ ᱵᱟᱨ ᱦᱟᱞᱟ ᱚᱱᱠᱟᱜᱮ ᱢᱚᱬᱮ ᱦᱟᱞᱟ ᱦᱩᱭ ᱟᱠ ᱥᱮ ᱟᱫᱚ ᱢᱤᱫ ᱟᱴᱤ ᱠᱚ ᱢᱮᱛᱟᱜᱼᱟ, ᱢᱤᱫ ᱟᱴᱤ ᱨᱮ ᱢᱤᱫᱴᱟᱝ ᱢᱤᱫ ᱟᱸᱴᱤ ᱦᱩᱭᱮᱱ ᱜᱮ ᱟᱫᱚ ᱛᱟᱦᱚᱞᱮ ᱚᱱᱟ ᱢᱤᱫᱴᱟᱝ ᱟᱫᱚ ᱥᱟᱵ ᱠᱟᱜ ᱢᱮ ᱱᱚᱸᱰᱮ ᱛᱚᱞᱟ ᱢᱮᱱᱟᱜᱼᱟ ᱱᱚᱣᱟ ᱛᱚᱞᱟ ᱠᱷᱚᱱ ᱦᱟᱱᱟ ᱦᱟᱸᱱ-ᱦᱟᱸᱰᱮ ᱠᱷᱮᱛ ᱫᱚ ᱥᱟᱺᱜᱤᱧ ᱨᱮ ᱢᱮᱱᱟᱜᱼᱟ ᱟᱫᱚ ᱚᱱᱟ ᱞᱟᱹᱜᱤᱫ ᱛᱮ ᱚᱱᱟ ᱟᱴᱤ ᱠᱟᱛᱮᱫ ᱚᱱᱟ ᱫᱚ ᱤᱫᱤ ᱞᱟᱹᱜᱤᱫ ᱛᱮ ᱡᱟᱦᱟᱸ ᱫᱚ ᱥᱩᱵᱤᱫᱟ ᱦᱩᱭᱩᱜᱼᱟ ᱚᱱᱟ ᱦᱚᱛᱮᱡ ᱛᱮ ᱟᱴᱤᱭᱟᱠᱚ ᱚᱱᱟ ᱢᱚᱬᱮ ᱦᱟᱞᱟᱨᱮ ᱢᱤᱫ ᱟᱴᱤ ᱟᱫᱚ ᱡᱚᱠᱷᱚᱱ ᱦᱮᱸ ᱟᱫᱚ ᱡᱚᱠᱷᱚᱱ ᱦᱚᱳᱭᱛᱳ ᱦᱟᱸᱜ ᱨᱚᱦᱚᱭ ᱥᱩᱢᱚᱭ ᱟᱫᱚ ᱚᱱᱟ ᱟᱴᱤ ᱫᱚ ᱟᱨᱦᱚ ᱞᱟᱲᱟᱜᱼᱟ ᱞᱟᱲᱟ ᱠᱟᱛᱮᱫ ᱚᱱᱠᱟᱜ ᱜᱮ ᱵᱮᱥᱤ ᱫᱚ ᱵᱟᱝ ᱳᱭ ᱛᱤ ᱛᱮᱜᱮ ᱱᱚᱝᱠᱟ ᱵᱟᱨᱭᱟ ᱠᱟᱛᱮᱫ ᱞᱮᱸᱜᱟ ᱛᱤ ᱛᱮ ᱦᱳᱭᱛᱳ ᱥᱟᱵ ᱠᱟᱛᱮ ᱡᱚᱡᱚᱢ ᱛᱤ ᱛᱮ ᱵᱤᱫ ᱤᱫᱤ ᱦᱩᱭᱩᱜ ᱛᱟᱦᱮᱱᱟ ᱟᱫᱚ ᱞᱮᱸᱜᱟ ᱛᱤ ᱛᱮᱜᱮ ᱱᱚᱝᱠᱟ ᱪᱷᱤᱸᱰᱟᱹᱣ ᱤᱫᱤ ᱦᱩᱭᱩᱜᱼᱟ ᱵᱟᱨᱭᱟ ᱜᱟᱱ ᱯᱮᱭᱟ ᱜᱟᱱ ᱚᱱᱠᱟ ᱥᱟᱵ ᱠᱟᱛᱮᱜ
ᱦᱳᱭ ᱚᱱᱟ ᱜᱮᱛᱞᱤᱧ ᱞᱟᱹᱭᱮᱫᱼᱟ ᱚᱱᱟ ᱜᱮᱛᱞᱤᱧ ᱞᱟᱹᱭᱮᱫᱼᱟ ᱚᱱᱠᱟ ᱜᱮᱞᱤᱧ ᱢᱤᱫ ᱫᱷᱟᱣ ᱫᱤᱥᱚᱢ ᱞᱤᱧ ᱪᱟᱞᱟᱣ ᱞᱮᱱ ᱛᱚ ᱚᱸᱰᱮᱞᱤᱧ ᱨᱚᱦᱚᱲ ᱞᱮᱫ ᱨᱚᱦᱚᱭ ᱞᱮᱫ ᱛᱟᱦᱮᱸᱫ ᱚᱱᱠᱟ ᱮᱱᱠᱷᱟᱱ ᱚᱱᱟ ᱫᱚᱞᱤᱧ ᱪᱮᱫ ᱠᱟ ᱤᱱᱟᱹ ᱯᱚᱨᱮ ᱪᱮᱫ ᱞᱮᱠᱟ ᱠᱚ ᱪᱤᱠᱟᱹᱟ ᱚᱱᱟᱫᱚ ᱦᱟᱸᱜ ᱵᱟᱹᱞᱤᱧ ᱵᱟᱰᱟᱭᱟ
ᱦᱩᱸ ᱚᱱᱠᱟᱜᱮ ᱠᱟ ᱚᱱᱟ ᱨᱚᱦᱚᱭ ᱫᱚ ᱟᱫᱚ ᱚᱱᱟ ᱨᱚᱦᱚᱭ ᱨᱮᱱᱟᱜ ᱦᱚᱸ ᱢᱤᱫᱴᱟᱝ ᱢᱟᱯ ᱢᱮᱱᱟᱜᱼᱟ ᱦᱚᱭᱛᱳ ᱟᱫᱚ ᱚᱱᱟ ᱡᱟᱦᱟᱸ ᱫᱚ ᱡᱟᱦᱟᱸ ᱩᱱᱠᱩ ᱮᱥ ᱟᱨ ᱟᱭ ᱥᱮ ᱤᱭᱟᱹ ᱯᱚᱫᱽᱫᱷᱚᱛᱤ ᱫᱚ ᱪᱷᱚᱭ ᱤᱧᱪᱤ ᱵᱟᱭ ᱪᱷᱚ ᱤᱧᱪᱤ ᱚᱱᱠᱟ ᱟᱫᱚ ᱟᱵᱩᱫᱩᱢ ᱢᱚᱴᱟᱢᱩᱴᱤ ᱟᱢᱫᱟᱡᱽ ᱛᱮᱜᱮ ᱛᱤᱛᱮ ᱵᱤᱫ ᱵᱟᱲᱟ ᱤᱫᱤ ᱠᱟᱜ ᱠᱷᱟᱱᱜᱮ
ᱦᱳᱭ
ᱚᱱᱟ ᱵᱤᱫ ᱛᱟᱭᱚᱢ ᱯᱷᱮᱨ ᱡᱚᱠᱷᱚᱱ ᱦᱳᱲᱩ ᱦᱟᱸᱜ ᱛᱸᱜᱩᱭᱮᱱᱜ ᱜᱮ ᱛᱤᱸᱜᱩ ᱠᱮᱴᱮᱡ ᱮᱱᱜᱮ ᱦᱟᱹᱲᱭᱟᱹᱲᱜᱮ ᱟᱪᱪᱷᱟ ᱡᱩᱛ ᱥᱟᱺᱦᱤᱡ ᱩᱱ ᱚᱠᱛᱚ ᱫᱚ ᱦᱟᱸᱜ ᱯᱷᱮᱨ ᱟᱫᱚ ᱩᱱ ᱫᱚ ᱟᱵᱟᱨ ᱦᱮᱲᱦᱮᱫᱟᱜ ᱦᱩᱭᱩᱜᱼᱟ
ᱦᱮᱲᱦᱮᱫ ᱫᱚ ᱚᱠᱟ ᱞᱮᱠᱟ ᱦᱮᱲᱮᱫᱟᱠᱚ
ᱦᱮᱲᱦᱮᱫ ᱫᱚ ᱱᱚᱠᱟ ᱠᱚ ᱢᱮᱛᱟᱜ ᱠᱟᱱᱟ ᱡᱟᱦᱟᱸ ᱫᱚ ᱦᱩᱭ ᱟᱠᱟᱱ ᱟᱱᱮ ᱡᱟᱦᱟᱸ ᱜᱟᱹᱪᱷᱤ ᱨᱚᱦᱚᱭ ᱞᱮᱱᱟ ᱚᱱᱟ ᱦᱟᱹᱨᱭᱟᱹᱲ ᱠᱟᱱᱟ ᱩᱱᱫᱚ ᱦᱩᱭ ᱴᱷᱤᱠ ᱠᱟᱱᱟ ᱨᱮᱦᱮᱫ ᱛᱤᱸᱜᱩ ᱠᱟᱱᱟ ᱟᱫᱚ ᱚᱱᱟ ᱨᱮᱦᱮᱫ ᱡᱟᱛᱮ ᱟᱹᱛᱤᱧ ᱚᱱᱟ ᱞᱟᱹᱜᱤᱫ ᱛᱮ ᱚᱱᱟ ᱫᱟᱲᱟᱣᱟᱜ ᱦᱩᱭᱩᱜᱼᱟ ᱚᱱᱟ ᱡᱟᱦᱟᱸ ᱯᱷᱟᱸᱠ-ᱯᱷᱟᱸᱠ ᱛᱮ ᱜᱚᱴᱟ ᱛᱤ ᱛᱮ ᱨᱟᱹᱵᱩᱲᱟᱜ ᱦᱩᱭᱩᱜᱼᱟ ᱡᱩ ᱩ ᱜᱷᱟᱸᱥ ᱠᱚ ᱛᱟᱦᱮᱱᱟ ᱜᱷᱟᱸᱥ ᱠᱚᱫᱚ ᱚᱪᱚᱜ ᱠᱟᱜ ᱦᱩᱭᱩᱜᱼᱟ, ᱛᱟᱦᱚᱞᱮ ᱠᱷᱟᱱ ᱡᱟᱦᱟᱸ ᱛᱤᱱᱟᱹᱜ ᱩᱠᱩ ᱚᱱᱟ ᱦᱟᱥᱟ ᱨᱮ ᱡᱚᱢᱟᱜ ᱢᱮᱱᱟᱜᱼᱟ, ᱜᱷᱟᱥ ᱫᱚ ᱵᱟᱭ ᱡᱚᱢ ᱫᱟᱲᱮᱭᱟᱜᱼᱟ ᱚᱱᱟ ᱦᱩᱲᱩ ᱜᱮ ᱡᱚᱢᱟ ᱾ ᱫᱚ ᱚᱱᱟ ᱦᱩᱲᱩ ᱨᱮ ᱯᱩ ᱞᱮᱠᱟ ᱦᱩᱭᱱᱟ ᱡᱮᱢᱚᱱ ᱮᱴᱟᱜ ᱥᱚᱵᱽᱡᱤ ᱠᱷᱮᱛᱨᱮ ᱨᱮ ᱫᱚᱵᱚᱱ ᱯᱩᱭᱟ ᱥᱮ ᱾ ᱟᱫᱚ ᱩᱸ ᱟᱫᱚ ᱱᱚᱣᱟ ᱨᱮᱫᱚ ᱯᱩ ᱛᱚ ᱟᱨ ᱵᱟᱝ ᱦᱩᱭᱩᱜ ᱠᱟᱱᱟ ᱚᱱᱟ ᱛᱤ ᱛᱮ ᱨᱟᱹᱵᱩᱚᱲ ᱵᱟᱲᱟ ᱥᱮ ᱡᱟᱸᱜᱟ ᱛᱮ ᱡᱟᱦᱟᱸ ᱞᱮᱵᱮᱫ ᱵᱟᱲᱟ ᱛᱮᱜᱮ ᱡᱟᱦᱟᱸ ᱤᱭᱟᱹᱭᱱᱟ ᱚᱱᱟ ᱫᱚ ᱦᱮᱲᱦᱮᱫ ᱠᱚ ᱢᱮᱛᱟᱜᱼᱟ
ᱚ ᱦᱚᱸ ᱤᱱᱟᱹ ᱯᱚᱨᱮ ᱛᱮᱭᱟᱜ ᱠᱟᱹᱢᱤ ᱫᱚ
ᱚᱱᱟ ᱯᱚᱨᱮ ᱛᱮ ᱫᱚ ᱦᱮᱲᱦᱮᱫ ᱛᱟᱭᱚᱢ ᱫᱚ ᱟᱫᱚ ᱢᱮᱱᱟᱜ ᱟᱠᱟᱫᱟ, ᱟᱫᱚ ᱵᱤᱞᱤ ᱦᱩᱲᱩ ᱟᱫᱚ ᱩᱱᱚᱫᱚ ᱵᱤᱞᱤ ᱦᱩᱲᱩ ᱨᱟᱹᱜᱩ
ᱚ ᱦᱩᱲᱩ ᱵᱤᱞᱤᱜᱼᱟ ᱤᱱᱟᱹ ᱯᱚᱨᱮ ᱫᱚ
ᱦᱮᱲᱦᱮᱫ ᱛᱟᱭᱚᱢ ᱜᱮ ᱟᱫᱚ ᱵᱤᱞᱤᱜᱼᱟ ᱟᱫᱚ ᱦᱩᱲᱩ ᱵᱤᱞᱤᱣ ᱠᱟᱱ ᱥᱮ ᱟᱫᱚ ᱵᱤᱞᱤ ᱞᱮᱱ ᱠᱷᱟᱱ ᱱᱚᱠᱟᱭ ᱦᱩᱭᱩᱜᱼᱟ ᱾ ᱦᱮᱸ ᱱᱤᱭᱚᱢ ᱢᱮᱱᱟᱜᱼᱟ ᱚᱱᱟ ᱨᱮᱱᱟᱜ ᱦᱚᱸ ᱦᱚᱴᱟᱛ ᱮᱸ ᱵᱤᱞᱤᱣ ᱠᱟᱱᱟ ᱵᱤᱞᱤ ᱠᱟᱛᱮᱜ ᱜᱤᱧ ᱤᱨ ᱟᱜᱩ ᱠᱮᱫᱟ ᱚᱱᱠᱟ ᱫᱚ ᱵᱟᱝ ᱾ ᱮᱸ ᱱᱚᱜᱼᱚᱭ ᱡᱮ ᱞᱚᱠᱠᱷᱤ ᱵᱚᱱ ᱢᱮᱛᱟᱜᱼᱟ ᱥᱮ ᱦᱩᱲᱩ ᱫᱚ ᱟᱵᱚ ᱫᱚ ᱾
ᱠᱷᱟᱸᱭ
ᱟᱫᱚ ᱞᱚᱠᱠᱷᱤ ᱠᱟᱱᱟᱭ ᱡᱮᱦᱮᱛᱩ ᱚᱱᱮ ᱡᱮᱵᱚᱱ ᱵᱟᱹᱫ-ᱵᱟᱹᱭᱦᱟᱹᱲ ᱨᱮᱵᱚᱱ ᱫᱚᱦᱚ ᱟᱠᱟᱫᱤ ᱟᱫᱚ ᱚᱱᱟ ᱦᱚᱛᱮᱡ ᱛᱮ ᱚᱱᱟ ᱯᱨᱚᱛᱷᱚᱢ ᱡᱚᱠᱷᱚᱱ ᱦᱩᱲᱩ ᱵᱚᱱ ᱜᱮᱛᱟ, ᱚᱱᱟ ᱜᱮᱜ ᱞᱟᱹᱜᱤᱫ ᱛᱮ ᱟᱵᱟᱨ ᱩᱢ ᱡᱟᱦᱟᱸ ᱯᱳᱭᱞᱳ ᱦᱟᱸᱜ ᱡᱟᱦᱟᱸ ᱟᱵᱚ ᱵᱚᱱ ᱢᱮᱛᱟᱜ ᱠᱟᱱ ᱱᱤᱢᱟᱹᱭ ᱡᱟᱦᱟᱸ ᱾ ᱱᱤᱢᱟᱹ ᱫᱤᱠᱩ ᱠᱟᱛᱷᱟ ᱠᱤᱪᱷᱩ ᱠᱤᱪᱷᱩ ᱠᱚ ᱪᱷᱟᱛᱤᱠ ᱠᱚ ᱞᱟᱹᱭᱟ ᱱᱤᱢᱟᱹᱭ ᱵᱚᱞᱮ, ᱟᱫᱚ ᱦᱩᱲᱩ ᱤᱨ ᱦᱚᱸ ᱚᱝᱠᱟ ᱜᱮ ᱱᱤᱢᱟᱹᱭ ᱦᱩᱭᱩᱜ ᱛᱟᱦᱮᱱᱟ ᱾ ᱯᱟᱭᱨᱟ ᱯᱷᱟᱨᱪᱟ ᱠᱟᱛᱮᱫ ᱟᱪᱪᱷᱟ ᱵᱮᱥ ᱴᱷᱤᱠ ᱤᱭᱟᱹ ᱛᱮ ᱫᱤᱭᱮ ᱚᱱᱟ ᱡᱟᱦᱟᱸ ᱫᱟᱛᱨᱚᱢ ᱠᱚ ᱢᱮᱛᱟᱜᱼᱟ ᱫᱟᱛᱨᱚᱢ ᱛᱮᱜᱮ ᱛᱚ ᱜᱮᱫ ᱦᱩᱭᱩᱜᱼᱟ ᱾ ᱫᱟᱛᱨᱚᱢ ᱦᱚᱸ ᱱᱤᱭᱟᱹ ᱤᱛᱤᱧ ᱥᱩᱱᱩᱢ ᱾ ᱠᱚ ᱡᱚᱫ ᱵᱟᱲᱟ ᱠᱟᱛᱮᱫ ᱯᱷᱤᱨ ᱢᱚᱬᱮ ᱜᱚᱴᱮᱡ ᱦᱟᱞᱟ ᱡᱟᱦᱟᱸ ᱚᱱᱮ ᱡᱟᱦᱟᱸ ᱵᱤᱫ ᱦᱩᱭᱮᱱᱟ ᱵᱟᱝ ᱚᱱᱟ ᱢᱤᱫᱴᱷᱮᱡ ᱢᱤᱫᱴᱷᱮᱡ ᱚᱱᱟ ᱾ ᱢᱚᱬᱮ ᱜᱚᱴᱮᱡ ᱤᱨ ᱦᱩᱭᱩᱜᱼᱟ, ᱤᱨ ᱠᱟᱛᱮᱜ ᱟᱸᱻ ᱚᱱᱟ ᱫᱚ ᱟᱹᱜᱩᱭ ᱦᱩᱭᱩᱜᱼᱟ ᱾ ᱟᱨ ᱡᱚᱠ-ᱚᱱᱟ ᱟᱹᱜᱩ ᱠᱟᱛᱮᱫ, ᱯᱷᱤᱨ ᱚᱲᱟᱜ ᱨᱮᱠᱚ ᱚᱱᱟ ᱫᱚ ᱫᱚᱦᱚ ᱠᱟᱫᱟᱭ ᱩᱱᱤ ᱫᱚ ᱩᱱᱤ ᱯᱨᱚᱛᱷᱚᱢ ᱟᱹᱜᱩ ᱠᱮᱫᱮᱟᱭ ᱞᱩᱠᱠᱷᱤ ᱟᱨ
ᱟᱸᱦ ᱦᱚᱣᱟ
ᱟᱨᱦᱚᱸ ᱟᱡᱽ ᱡᱟᱦᱟᱸ ᱠᱟᱹᱢᱤᱱ ᱥᱮ ᱚᱲᱟᱜ ᱠᱚᱨᱮᱱ ᱠᱚ ᱦᱮᱞᱟᱜᱼᱟ, ᱩᱱᱠᱩ ᱡᱚᱠᱷᱚᱱ ᱦᱟᱸᱜ ᱟᱨᱚ ᱯᱚ ᱛᱷᱚᱢ ᱠᱚ ᱤᱨᱟ ᱩᱱᱠᱩ ᱤᱨ ᱢᱤᱫᱴᱟᱝ ᱟᱴᱤ ᱫᱚ ᱚᱱᱟ ᱫᱚ ᱵᱟᱫ ᱤᱨ ᱠᱟᱛᱮ ᱚᱸᱰᱮ ᱜᱮ ᱵᱮᱲᱦᱟᱣ ᱠᱟᱛᱮ ᱩᱱᱤ ᱫᱚ ᱵᱟ ᱫᱟᱨᱮ ᱥᱮᱫ ᱨᱮᱠᱚ ᱟᱠᱟ ᱠᱟᱭᱟ ᱾
ᱚ ᱦᱚᱸ ᱾
ᱛᱟᱨᱯᱚᱨᱮ ᱟᱫᱚ ᱠᱚ ᱜᱮᱛᱟ ᱾ ᱚᱱᱠᱟ ᱜᱮ ᱟᱫᱚ ᱚᱱᱟ ᱫᱚ ᱛᱤᱨᱮ ᱛᱤᱱᱟᱹᱜ ᱜᱟᱱ ᱥᱟᱦᱚᱵ ᱛᱮ ᱤᱱᱟᱹ ᱜᱟᱱ ᱠᱚ ᱜᱮᱫ ᱠᱮᱜ ᱜᱮ ᱵᱟᱨᱭᱟ ᱦᱟᱞᱟ ᱨᱮᱦᱚᱸ ᱦᱳᱭᱛᱚ ᱯᱮᱨᱮᱡ ᱫᱟᱲᱮᱜᱼᱟ ᱢᱤᱫ ᱟᱹᱴᱤ ᱦᱩᱭ ᱫᱟᱲᱮᱼᱟ ᱾ ᱠᱮᱣ-ᱠᱮᱣᱟᱜ ᱫᱚ ᱯᱩᱱ ᱦᱟᱞᱟ ᱨᱮᱦᱚᱸ ᱢᱤᱫ ᱟᱹᱴᱤ ᱦᱩᱭ ᱫᱟᱲᱮᱼᱟ ᱡᱟᱨ ᱡᱮᱢᱚᱱ ᱾
ᱟᱸ-ᱦᱟᱸ ᱾ ᱟᱫᱚ ᱚᱱᱠᱟ ᱛᱮ ᱤᱱᱟᱹ ᱯᱚᱨᱮ ᱠᱚ ᱫᱟᱞᱟ ᱾
ᱦᱩᱸᱻ ᱾ ᱫᱟᱞ ᱟᱠᱚ ᱠᱮᱣ ᱠᱮᱣ ᱫᱚ ᱡᱮᱢᱚᱱ ᱩᱲᱤᱥᱥᱟ ᱱᱟᱠᱷᱟ ᱚᱱᱛᱮ ᱫᱚ ᱫᱟᱞ ᱫᱚ ᱠᱷᱩᱵ ᱠᱚᱜᱮᱭ ᱚᱱᱛᱮ ᱫᱚ ᱜᱮᱫ ᱟᱹᱜᱩᱭᱟᱠᱚ ᱚᱱᱠᱟ ᱠᱟᱛᱮᱫ ᱜᱮ ᱜᱮᱫ ᱠᱟᱛᱮᱜ ᱚᱸᱰᱮ ᱜᱮᱠᱚ ᱵᱚᱡᱷᱟ ᱠᱮᱫ ᱜᱮ
ᱦᱳᱭ
ᱟᱨ ᱠᱚ ᱫᱤᱯᱤᱞ ᱟᱹᱜᱩᱭᱟ ᱟᱨ ᱠᱷᱟᱹᱨᱟᱹᱭ ᱠᱟᱜᱼᱟ ᱠᱚ ᱡᱟᱦᱟᱸ ᱫᱚ ᱠᱷᱟᱹᱨᱟᱹᱭ ᱥᱮ ᱰᱟᱝᱨᱤ ᱛᱮ ᱠᱤ ᱜᱟᱹᱰᱤ ᱛᱮᱠᱚ ᱢᱟᱰᱟᱭᱟ
ᱟᱪᱪᱷᱟ
ᱟᱨ ᱟᱞᱮ ᱱᱚᱛᱮ ᱫᱚ ᱤᱨ ᱠᱟᱛᱮᱜ ᱟᱹᱜᱩᱭ ᱦᱩᱭᱩᱜ ᱛᱟᱦᱮᱸᱱᱟ ᱟᱹᱜᱩ ᱠᱟᱛᱮᱫ ᱟᱵᱟᱨ ᱱᱮᱛᱟᱨ ᱫᱚ ᱢᱮᱥᱤᱱ ᱩᱰᱩᱝ ᱟᱠᱟᱱᱟ ᱥᱮᱫᱟᱭ ᱫᱚ ᱯᱟᱴᱟ ᱥᱮ ᱱᱚᱠᱟ ᱾ ᱞᱟᱹᱴᱩ ᱞᱟᱹᱴᱩ ᱪᱟᱛᱷᱟᱞ ᱫᱷᱤᱨᱤ ᱛᱮ ᱠᱟᱱᱟ ᱚᱱᱟ ᱨᱮ ᱫᱟᱞ ᱦᱩᱭᱩᱜ ᱠᱟᱱ ᱛᱟᱦᱮᱱᱟ ᱾
ᱟᱞᱮ ᱫᱚ ᱱᱤᱛ ᱦᱚᱸ ᱱᱚᱝᱠᱟ ᱜᱮ ᱟᱞᱮᱼᱟᱜ ᱦᱚᱸ ᱵᱟᱛ ᱠᱷᱚᱱᱮᱝ ᱨᱩᱣᱟᱹᱲᱟ ᱛᱚ ᱚᱱᱟ ᱮᱸ ᱤᱨᱟᱜ ᱫᱚᱞᱮ ᱤᱭᱟᱹ ᱟᱹ-ᱤᱨ ᱟᱹᱜᱩᱭᱟ ᱾ ᱤᱱᱟᱹ ᱯᱚᱨᱮ ᱚᱲᱟᱜ ᱨᱮ ᱚᱱᱟ ᱟ ᱚᱲᱟᱜ ᱱᱟᱦᱟᱜ ᱚᱱᱟ ᱵᱟᱲ ᱜᱮ ᱥᱮᱜ ᱨᱮ ᱠᱷᱟᱹᱨᱟᱹᱭ ᱛᱟᱞᱮ ᱢᱮᱱᱟᱜᱼᱟ ᱥᱚᱠᱛᱚ ᱢᱟᱨᱟᱝ ᱾
ᱦᱮᱸ ᱾
ᱚᱱᱟ ᱠᱷᱟᱹᱨᱟᱹᱭ ᱨᱮ ᱟᱨᱦᱚᱸ ᱞᱮ ᱫᱟᱞᱟ ᱟᱨ ᱡᱟᱦᱟᱸ ᱜᱮ ᱦᱟᱸᱜ ᱵᱩᱥᱩᱵ ᱠᱚᱫᱚ ᱵᱷᱮᱜᱟᱨᱚᱜᱼᱟ ᱟᱨ ᱚᱱᱟ ᱦᱩᱲᱩ ᱠᱚᱫᱚ ᱵᱷᱮᱜᱟᱨᱚᱜᱼᱟ ᱟᱨ ᱦᱩᱲᱩ ᱫᱚᱠᱚ ᱛᱤᱠᱤᱭᱟ ᱟᱨ ᱚᱱᱟ ᱫᱚᱠᱚ ᱡᱚᱢᱟ᱾
ᱦᱮᱸ
ᱤᱱᱟᱹ ᱠᱚᱫᱚᱞᱤᱧ ᱧᱮᱞ ᱟᱠᱟᱫᱟ
ᱚᱱᱠᱟ ᱜᱮ ᱱᱚᱛᱮ ᱦᱚᱸ ᱚᱱᱟ ᱦᱩᱲᱩ ᱵᱟ ᱛᱤᱠᱤ ᱦᱩᱭᱩᱜᱼᱟ ᱛᱤᱠᱤ ᱠᱟᱛᱮ ᱥᱩᱫᱷᱩ ᱛᱤᱠᱤ ᱠᱟᱛᱮ ᱦᱚᱸ ᱵᱟᱝ ᱦᱩᱭᱩᱜᱼᱟ ᱚᱱᱟ ᱞᱚᱞᱚᱭ ᱦᱩᱭᱩᱜᱼᱟ ᱢᱤᱫ ᱯᱨᱚᱛᱷᱚᱢ ᱵᱷᱟᱵ ᱠᱮᱫᱟ ᱠᱮᱣ ᱠᱮᱣ ᱫᱚᱠᱚ ᱰᱟᱭᱨᱮᱠᱴ ᱠᱚ ᱞᱚᱦᱚᱫ ᱠᱟᱛᱮ ᱠᱚ ᱛᱮᱠᱮᱭᱟ ᱠᱮᱣ ᱫᱚ ᱵᱷᱟᱵᱽ ᱠᱟ ᱠᱟᱛᱮᱫ ᱠᱚ ᱚᱱᱟ ᱟᱵᱟᱨ ᱫᱟᱜ ᱠᱚ ᱫᱩᱞᱟᱜᱼᱟ ᱚᱱᱟ ᱯᱷᱤᱨ ᱟᱨᱚ ᱯᱚᱨᱮᱨ ᱫᱤᱱ ᱠᱚ ᱛᱤᱠᱤᱭᱟ ᱛᱤᱠᱤ ᱠᱟᱛᱮᱜ ᱢᱤᱫ ᱫᱤᱱ ᱫᱚ ᱜᱚᱥᱚᱭᱟ ᱛᱟᱨ ᱯᱚᱨᱮ ᱨᱚᱦᱚᱲᱚᱜᱼᱟ ᱫᱟᱭᱨᱮᱴ ᱨᱚᱦᱚᱲ ᱦᱚᱸ ᱵᱟᱝ
ᱚ ᱦᱚᱸ ᱤᱧ ᱫᱚ ᱚᱱᱟ ᱨᱮᱭᱟᱜ ᱫᱚ ᱵᱟᱹᱧ ᱵᱟᱲᱟᱭᱟ ᱪᱮᱫ ᱞᱮᱠᱟ ᱠᱚ ᱪᱤᱠᱟᱹᱭᱟ ᱢᱮᱱᱠᱷᱟᱱ ᱤᱱᱟᱹᱜ ᱜᱤᱧ ᱢᱚᱪᱟ ᱛᱮᱜᱤᱧ ᱟᱸᱡᱚᱢ ᱟᱠᱟᱜᱼᱟ ᱟᱨ ᱵᱤᱰᱟᱹᱣ ᱫᱚ ᱵᱟᱹᱞᱤᱧ ᱵᱤᱰᱟᱹᱣ ᱟᱠᱟᱜᱼᱟ
ᱦᱮᱸ ᱚᱱᱟᱫᱚ ᱚᱱᱠᱟ ᱜᱮ ᱟᱫᱚ ᱱᱚᱛᱮ ᱫᱚ ᱢᱟᱱᱮ ᱟᱠᱚᱣᱟᱜ ᱟᱠᱚ ᱫᱚ ᱡᱮᱢᱚᱱ ᱵᱷᱟᱵᱽ ᱦᱳᱭᱳᱜ ᱛᱟᱦᱮᱱᱟ ᱵᱷᱟᱵ ᱠᱟᱛᱮᱫ ᱚᱱᱟ ᱢᱤᱫ ᱧᱤᱫᱟᱹ ᱵᱚᱨᱟ ᱢᱮᱱᱜᱮ ᱫᱟᱜ ᱫᱩᱞ ᱠᱟᱛᱮᱜ ᱚᱱᱟ ᱯᱚᱨᱮᱨ ᱫᱤᱱ ᱟᱵᱟᱨ ᱛᱮᱠᱮᱹᱭ ᱦᱩᱭᱩᱜᱼᱟ ᱛᱤᱠᱤ ᱠᱟ ᱠᱟᱛᱮᱫ ᱟᱨ ᱮᱱᱦᱤᱞᱳᱜ ᱫᱚ ᱦᱳᱭᱛᱚ ᱜᱚᱥᱚᱭᱮᱱᱟ ᱢᱤᱫ ᱫᱤᱱ ᱨᱮᱫᱚ ᱵᱟᱝ ᱨᱚᱦᱚᱲᱚᱜ ᱚᱱᱟ ᱫᱚ ᱢᱤᱫ ᱫᱤᱱ ᱨᱮᱫᱚ ᱨᱚᱦᱚᱲ ᱦᱚᱲ ᱱᱤᱭᱚᱢ ᱵᱟᱝ ᱠᱟᱱᱟ ᱢᱤᱫ ᱫᱤᱱ ᱜᱚᱥᱚ ᱦᱩᱭᱩᱜᱼᱟ ᱚᱱᱟ ᱫᱚ ᱫᱚᱦᱚ ᱯᱷᱤᱨ ᱯᱚᱨᱮᱨ ᱫᱤᱱ ᱟᱨᱚ ᱩᱰᱩᱝ ᱛᱮ ᱨᱚᱦᱚᱲ ᱦᱩᱭᱩᱜᱼᱟ ᱨᱚᱦᱚᱲ ᱠᱟᱛᱮ ᱛᱟᱨᱯᱚᱨᱮ ᱱᱮᱛᱟᱨ ᱫᱚ ᱰᱷᱤᱝᱠᱤ ᱛᱚ ᱟᱨ ᱵᱟᱹᱱᱩᱜᱼᱟ ᱰᱷᱤᱝᱠᱤ ᱫᱚ ᱡᱟᱹᱱᱤᱡ ᱵᱩᱡ ᱦᱚᱸ ᱵᱟᱝᱵᱚᱱ ᱵᱩᱡ ᱫᱟᱲᱮᱭᱟᱜᱼᱟ ᱟᱨ ᱦᱟᱯᱮᱱ ᱫᱤᱱ ᱫᱚ ᱦᱚᱭᱛᱚ ᱰᱷᱤᱝᱠᱤ ᱫᱚ ᱪᱮᱫ ᱠᱟᱱᱟ ᱱᱚᱣᱟ ᱦᱚᱸ ᱵᱟᱝᱠᱚ ᱵᱟᱲᱟ
ᱦᱳᱭ ᱤᱧ ᱫᱩᱧ ᱧᱮᱞ ᱛᱤᱭᱳᱜ ᱟᱠᱟᱼᱟ
ᱦᱮᱸ ᱟᱫᱚ ᱦᱟᱯᱮᱱ ᱫᱤᱱ ᱠᱚᱫᱚ ᱦᱟᱸᱜ ᱚᱱᱟ ᱰᱷᱤᱝᱠᱤ ᱡᱮ ᱪᱮᱫ ᱠᱟᱱᱟ ᱚᱱᱟ ᱰᱷᱤᱝᱠᱤ ᱡᱩᱫᱤᱢ ᱢᱮᱱᱟ ᱱᱮᱠᱟᱱ ᱦᱚᱲ ᱮ ᱪᱮᱫ ᱰᱷᱤᱝᱠᱤ?
ᱦᱩᱸ ᱟᱫᱚᱜ ᱠᱟᱱᱟ ᱚᱱᱟ ᱠᱚᱫᱚ
ᱚᱱᱟ ᱱᱮᱛᱟᱨ ᱫᱚ ᱠᱚᱞ ᱢᱩᱰᱩᱨ ᱦᱩᱭᱩᱜ ᱠᱟᱱᱟ ᱫᱚ ᱟᱫᱷᱩᱱᱤᱠ ᱡᱩᱜᱽ ᱦᱩᱭ ᱟᱠᱟᱱᱟ᱾
ᱦᱳᱭ
ᱟᱫᱚ ᱵᱟᱡᱟᱨ ᱵᱟᱡᱟᱨ ᱠᱚᱨᱮ ᱫᱚ ᱦᱳᱭᱛᱳ ᱱᱮᱛᱟᱨ ᱫᱚ ᱠᱤᱨᱤᱧ ᱪᱟᱣᱞᱮ ᱢᱤᱞ ᱨᱮᱱᱟᱜ ᱪᱟᱣᱞᱮ ᱦᱤᱡᱩᱜ ᱠᱟᱱᱟ᱾
ᱦᱳᱭ
ᱢᱤᱞ ᱪᱟᱣᱞᱮ ᱡᱚᱢ ᱢᱤᱫᱴᱟᱝ ᱟᱞᱟᱫᱟ ᱟᱻ ᱥᱤᱵᱤᱞ ᱵᱩᱡᱩᱜᱼᱟ ᱟᱨ ᱚᱲᱟᱜ ᱨᱮᱱᱟᱜ ᱡᱟᱦᱟᱸ ᱛᱤᱠᱤ ᱪᱟᱣᱞᱮ ᱢᱤᱫᱴᱟᱝ ᱟᱞᱟᱫᱟ ᱥᱤᱵᱤᱞ ᱵᱩᱡᱟᱹᱜᱼᱟ
ᱦᱳᱭ ᱥᱤᱵᱤᱞ ᱵᱷᱮᱜᱟᱨ ᱜᱮᱭᱟ ᱟᱪᱪᱷᱟ ᱚᱱᱟ ᱦᱩᱲᱩ ᱫᱚ ᱚᱱᱛᱮ ᱦᱚ ᱵᱟᱸᱫᱤ ᱨᱮᱜᱮᱯᱮ ᱫᱚᱦᱚᱭᱟ
ᱦᱩᱲᱩ ᱦᱩᱲᱩ ᱫᱚ
ᱥᱮᱫᱟᱭ ᱫᱚ ᱱᱚᱝᱠᱟ ᱢᱟᱱᱮ ᱵᱟᱸᱫᱤ ᱦᱩᱭᱩᱜ ᱠᱟᱱ ᱛᱟᱦᱮᱸᱱᱟ ᱱᱮᱛᱟᱨ ᱫᱚ ᱟᱨ ᱵᱚᱲ ᱠᱚᱦᱚᱸ ᱵᱟᱝᱠᱚ ᱩᱧᱫᱟ ᱵᱟᱸᱫᱤ ᱠᱚᱫᱚ ᱵᱟᱝ ᱱᱮᱛᱟᱨ ᱫᱚ ᱢᱟᱱᱮ ᱡᱟᱦᱟᱸ ᱵᱚᱥᱛᱟ ᱛᱩᱫ ᱟᱠᱟᱱᱟ
ᱟᱞᱮ ᱫᱚ ᱵᱟᱸᱫᱤ ᱨᱮᱜᱮ ᱱᱤᱛ ᱦᱚᱸ ᱵᱟᱺᱫᱤ ᱛᱟᱞᱮ ᱢᱮᱱᱟᱜᱼᱟ᱾ ᱢᱟᱨᱟᱝ ᱢᱟᱨᱟᱝ ᱵᱟᱨᱭᱟ ᱚᱱᱟ ᱨᱮᱜᱮ ᱦᱩᱲᱩ ᱪᱟᱣᱞᱮ ᱫᱚᱞᱮ ᱫᱚᱦᱚᱭᱟ᱾
ᱦᱮᱸ ᱵᱟᱸᱫᱤ ᱫᱚ ᱚᱻ ᱚᱠᱟᱨᱮ ᱚᱲᱟᱜ ᱨᱮ ᱵᱟᱸᱫᱤ ᱠᱟᱛᱮᱜ ᱯᱮ ᱫᱚᱦᱚᱭ ᱛᱟᱦᱮᱱᱟ ᱥᱮ ᱡᱟᱦᱟᱸ ᱫᱚ ᱨᱟᱪᱟ ᱨᱮ
ᱱᱤᱛᱦᱚᱸ ᱢᱮᱱᱟᱜᱼᱟ ᱚᱲᱟᱜ ᱵᱷᱤᱛᱤᱨ ᱨᱮ ᱵᱷᱤᱛᱤᱨ ᱚᱲᱟᱜ ᱨᱮᱞᱮ ᱫᱚᱦᱚ ᱠᱟᱜᱼᱟ᱾
ᱵᱷᱤᱛ ᱨᱮ ᱡᱟᱦᱟᱸ ᱫᱚ ᱚᱱᱟ ᱫᱚ ᱵᱟᱵᱮᱨ ᱛᱮ ᱛᱚᱞ ᱛᱟᱦᱮᱱ ᱫᱚ ᱥᱤᱠᱩᱞ ᱵᱟᱵᱮᱨ